ᱦᱮᱞᱳ ᱮᱸᱻ ᱨᱚᱲ ᱠᱚ ᱴᱷᱤᱠ ᱜᱮᱛᱚ ᱟᱸᱡᱚᱢᱚᱜ ᱠᱟᱱᱟ?
ᱚ ᱟᱪᱪᱷᱟ ᱟᱪᱪᱷᱟ ᱾
ᱦᱮᱸ ᱟᱫᱚ ᱚᱱᱟᱜᱤᱧ ᱞᱟᱹᱭᱮᱫ ᱛᱟᱦᱮᱸᱱᱟ ᱟᱨᱠᱤ ᱛᱟᱦᱚᱞᱮ ᱚᱞ ᱯᱟᱲᱦᱟᱣ ᱫᱚ ᱛᱤᱱ
ᱤᱱᱟᱹ ᱠᱷᱟᱱ ᱚᱞ ᱯᱟᱲᱦᱟᱣ ᱫᱚᱻ ᱵᱮᱥᱤ ᱥᱟᱺᱜᱤᱧ ᱛᱚ ᱟᱹᱣᱨᱤ ᱱᱚᱜᱼᱚᱭ ᱪᱟᱞᱟᱜ ᱦᱩᱭᱩᱜᱼᱟ ᱥᱮ ᱠᱷᱮᱛᱨᱮ ᱫᱚ ᱩᱱᱟᱹᱜ ᱦᱚᱸ ᱚᱱᱟ ᱠᱷᱟᱹᱛᱤᱨ ᱛᱮᱜᱮ ᱩᱱᱟᱹᱜ ᱛᱟᱲᱟᱛᱟᱹᱲᱤ ᱫᱚ ᱟᱻ ᱯᱟᱛᱟ ᱯᱚᱨᱚᱵᱽ ᱠᱚᱫᱚ ᱵᱟᱝ ᱪᱟᱞᱟᱣ ᱦᱩᱭ ᱟᱠᱟᱱᱟ ᱟᱨᱠᱤ᱾ ᱮ ᱯᱟᱲᱦᱟᱣ ᱠᱚ ᱥᱟᱹᱛ ᱞᱮᱱ ᱜᱮᱥᱮ ᱪᱟᱞᱟᱣ ᱦᱩᱭᱩᱜ ᱜᱮᱭᱟ ᱤᱱᱟᱹ ᱠᱷᱟᱱ ᱾
ᱠᱚᱫᱚ ᱢᱮᱱᱟᱜ ᱜᱮᱭᱟ ᱟᱨ ᱱᱚᱣᱟ ᱠᱚ ᱡᱚᱠᱷᱚᱱ ᱱᱚᱣᱟ ᱠᱚ ᱚᱠᱛᱚ ᱨᱮᱫᱚ ᱚᱱᱠᱟ ᱞᱮᱠᱟ ᱫᱟᱬᱟ ᱵᱟᱲᱟ ᱦᱚᱸ ᱵᱟᱭ ᱴᱷᱤᱠᱟ᱾
ᱦᱚᱭ ᱦᱚᱭ ᱥᱮᱭ ᱠᱷᱮᱛᱨᱮ ᱨᱮ ᱩᱱᱟᱹᱜ ᱫᱚ ᱵᱟᱝ ᱢᱚᱱᱮ ᱦᱩᱭ ᱟᱠᱟᱱᱟ ᱪᱟᱞᱟᱜᱼᱟ ᱦᱩᱭᱩᱜ ᱜᱮᱭᱟ ᱛᱤᱱᱟᱹᱜ ᱜᱟᱱ ᱯᱚᱨᱮᱛᱮ ᱾
ᱠᱟᱨᱚᱱ ᱡᱮᱦᱮᱛᱩ ᱨᱟᱹᱥᱠᱟᱹᱣᱟᱱ ᱢᱚᱱᱮ ᱦᱚᱲ ᱫᱚ ᱪᱟᱞᱟᱜ ᱟᱢ ᱟᱫᱚ ᱚᱱᱠᱟ ᱞᱮᱠᱟ ᱜᱟᱛᱮ ᱠᱚᱠᱚ ᱧᱟᱢ ᱞᱮᱱᱠᱷᱟᱱ ᱫᱚ ᱡᱩᱫᱤ ᱦᱚᱭᱛᱳ ᱯᱟᱛᱟ ᱨᱮ ᱠᱟᱹᱴᱤᱡ ᱮᱱᱮᱡ ᱦᱩᱭᱱᱟ ᱟᱨ ᱱᱮᱛᱟᱨ ᱡᱟ ᱫᱤᱥᱚᱢ ᱨᱮᱱᱟᱜ ᱟᱹᱨᱤᱪᱟᱹᱞᱤ ᱢᱟᱱᱮ ᱦᱚᱲ ᱠᱚ ᱠᱤᱪᱷᱩ ᱮᱛᱚ ᱵᱷᱟᱭᱨᱟᱞ ᱠᱚ ᱫᱷᱟᱸᱫᱷᱟᱭᱟ᱾
ᱦᱮᱸ ᱥᱩᱫᱩ ᱦᱮᱸ ᱤᱱᱟᱹ ᱠᱷᱟᱱ ᱚᱠᱟᱨᱮ ᱠᱟᱹᱴᱤᱡ ᱪᱩᱞᱩᱝ ᱮᱢ ᱮᱱᱮᱡ ᱵᱟᱲᱟ ᱜᱚᱫ ᱠᱮᱫᱟ ᱚᱱᱟ ᱛᱮᱜᱮ ᱤᱱᱟᱹ ᱠᱷᱟᱱ ᱟᱠᱚᱣᱟᱜ ᱯᱷᱳᱱ ᱜᱮᱠᱚ ᱞᱟᱦᱟ ᱞᱟᱦᱟ ᱵᱟᱲᱟᱜ ᱠᱟᱱᱟ ᱥᱟᱨ ᱵᱷᱟᱭᱨᱟᱞ ᱨᱮᱱᱟᱜ ᱜᱮ ᱫᱚᱢᱮ ᱥᱚᱢᱵᱷᱚᱵᱚᱱᱟ ᱦᱟᱸ
ᱢᱚᱱᱮ ᱠᱟᱛᱮᱫ ᱮᱱᱮᱡᱟᱢ ᱟᱨ ᱟᱫᱚ ᱱᱚᱜᱼᱚ ᱱᱚᱝᱠᱟ ᱵᱷᱟᱭᱨᱟᱞ ᱴᱟᱭᱨᱟᱞ ᱞᱮᱠᱚ ᱮ ᱛᱟᱦᱞᱮ ᱟᱫᱚ ᱯᱚᱨᱮ ᱯᱟᱲᱦᱟᱣ ᱨᱮ ᱠᱟᱹᱴᱤᱡ ᱟᱹᱰᱤ ᱚᱥᱩᱵᱤᱫᱟ ᱦᱩᱭᱩᱜ ᱜᱮᱭᱟ ᱟᱨᱠᱤ ᱾ ᱟᱫᱚ ᱱᱤᱡᱮ ᱫᱚᱢ ᱵᱚᱭᱦᱟ ᱯᱚᱨᱮ ᱠᱚᱠᱚ ᱵᱚᱭᱦᱟ ᱠᱚᱠᱚ ᱧᱮᱞ ᱞᱮᱠᱷᱟᱱ ᱠᱚ ᱫᱟᱫᱟ ᱛᱟᱠᱚ ᱠᱚ ᱧᱮᱞ ᱞᱮᱠᱷᱟᱱ ᱠᱚ ᱟᱫᱚ ᱱ ᱪᱟᱞᱟ ᱠᱟᱛᱮ ᱛᱟᱦᱚᱞᱮ ᱠᱷᱟᱨᱟᱯ ᱵᱩᱡᱷᱟᱹᱜᱼᱟᱠᱟᱛᱮᱢᱟ ᱛᱟᱦᱚᱞᱮ ᱱᱚᱜ-ᱚ ᱱᱚᱝᱠᱟᱭ ᱜᱚᱴᱟᱭ ᱮᱱᱮᱡ ᱵᱟᱲᱟᱭ ᱜᱮᱭᱟ ᱛᱟᱨᱚᱱ
ᱦᱚᱭ ᱦᱚᱭᱻ
ᱚᱠᱛᱚ ᱨᱮᱫᱚ ᱵᱟᱝ ᱯᱷᱚᱠᱟᱥ ᱞᱮᱠᱷᱟᱱ ᱜᱮ ᱵᱷᱟᱹᱜᱤ ᱠᱟᱛᱷᱟ
ᱦᱮᱸ ᱦᱮᱸ ᱾
ᱟᱨ ᱛᱟᱦᱞᱮ ᱟᱯᱮ ᱥᱮᱫ ᱯᱟᱛᱟ ᱠᱚᱫᱚ ᱱᱮᱛᱟᱨ ᱠᱚᱫᱚ ᱦᱩᱭᱩᱜ ᱜᱮᱭᱟ ᱥᱮ ᱵᱟᱝ ᱜᱮ ᱾
ᱤᱱᱟᱹ ᱠᱷᱟᱱ ᱟᱸᱻ ᱟᱞᱮᱥᱮᱫ ᱫᱚ ᱯᱟᱛᱟ ᱠᱚᱫᱚ ᱱᱤᱛ ᱫᱚ ᱵᱟᱝ ᱦᱩᱭᱩᱜ ᱠᱟᱱᱟ ᱦᱩᱭ ᱫᱚ ᱦᱩᱭᱩᱜ ᱜᱮᱭᱟ ᱡᱮᱢᱚᱱ ᱮᱸᱜ ᱯᱟᱴᱟᱵᱤᱸᱫᱷᱟᱹ ᱠᱚ ᱵᱤᱠᱠᱷᱟᱛᱚ ᱵᱤᱠᱠᱷᱟᱛᱚ ᱯᱟᱛᱟ ᱡᱮᱢᱚᱱ ᱯᱟᱴ ᱴᱟᱵᱤᱫᱷᱟᱹ ᱱᱚᱜ-ᱚᱭ ᱵᱩᱨᱩ ᱵᱚᱸᱜᱟ ᱪᱟᱞᱟᱣ ᱮᱱᱟ ᱠᱚᱴᱟ ᱫᱤᱱ ᱞᱟᱦᱟᱜᱮ ᱾
ᱟᱪᱪᱷᱟ ᱟᱪᱪᱷᱟ, ᱵᱩᱨᱩ ᱵᱚᱸᱜᱟ ᱪᱟᱞᱟᱣ ᱦᱩᱭ ᱞᱮᱱᱟ ᱥᱮ ᱵᱟᱝ ᱜᱮ?
ᱮᱸ ᱱᱟᱜᱠᱷᱟᱱ ᱱᱤᱭᱟᱹ ᱵᱟᱨ ᱫᱚ ᱵᱩᱨᱩ ᱵᱚᱸᱜᱟ ᱫᱚ ᱵᱟᱝ ᱪᱟᱞᱟᱣ ᱦᱩᱭ ᱠᱟᱱᱟ,
ᱚ ᱾
ᱥᱮᱨᱚᱠᱚᱢ ᱚᱠᱛᱚ ᱠᱚ ᱵᱟᱝ ᱛᱟᱦᱮᱸ ᱠᱟᱱᱟ ᱚᱱᱟ ᱠᱷᱟᱹᱛᱤᱨ ᱪᱟᱞᱟ ᱫᱚ ᱵᱟᱝ ᱦᱩᱭ ᱠᱟᱱᱟ
ᱟᱨ ᱫᱟᱜ ᱦᱚᱭ ᱫᱟᱜ ᱠᱮᱜ ᱜᱮᱭᱟᱭ ᱛᱚ ᱾
ᱦᱮᱸ ᱮᱱᱟ ᱠᱷᱟᱱ ᱡᱟᱸᱦᱟᱸᱭ ᱠᱩᱠᱚ ᱪᱟᱞᱟᱣ ᱞᱮᱱᱟ ᱩᱱᱠᱩ ᱠᱚᱠᱚ ᱞᱟᱹᱭᱮᱜ ᱛᱟᱦᱮᱸᱜ ᱡᱮ ᱮᱱᱠᱷᱟᱱ ᱵᱩᱨᱩ ᱵᱚᱸᱜᱟ ᱨᱮ ᱠᱚᱥᱴᱚ ᱦᱳᱭ ᱠᱟᱱᱟ ᱪᱮᱫᱟᱜ ᱥᱮ ᱫᱟᱜ ᱠᱮᱫᱟᱭ ᱥᱮ ᱚᱱᱟ ᱛᱤᱨ ᱠᱟᱴᱤᱡ ᱠᱚᱥᱴᱚ ᱫᱚ ᱦᱳᱭ ᱠᱟᱱᱟ ᱦᱮᱸ ᱦᱮᱸ ᱾
ᱟᱫᱚ ᱱᱚᱝᱠᱟ ᱜᱮ ᱪᱟᱞᱟᱣᱮᱱ ᱥᱮᱨᱢᱟ ᱱᱚᱝᱠᱟ ᱦᱚᱭ ᱫᱟᱜ ᱞᱮᱫᱟ ᱟᱨᱠᱤ ᱪᱟᱞᱟᱣᱮᱱ ᱥᱮᱨᱢᱟ ᱪᱟᱞᱟᱣ ᱦᱩᱭ ᱞᱮᱱᱟ ᱩᱱ ᱦᱚᱸ ᱫᱚᱢᱮ ᱫᱟᱜ ᱟᱨᱠᱤ ᱾
ᱦᱮᱸ ᱪᱟᱞᱟᱣᱮᱱ ᱥᱮᱨᱢᱟ ᱫᱚ ᱟᱵᱟᱨ ᱟᱵᱟᱨ ᱯᱩᱪᱩᱨ ᱫᱟᱜ ᱫᱚ ᱛᱚᱠᱷᱚᱱ ᱫᱚ ᱡᱟᱹᱱᱤᱡ ᱠᱷᱟᱱ ᱫᱚ ᱱᱚᱣᱟ ᱠᱷᱚᱱᱟᱜ ᱦᱚᱸ ᱟᱰᱤ ᱡᱟᱹᱥᱛᱤ ᱫᱟᱜ ᱛᱟᱦᱮᱸ ᱠᱟᱱᱟ ᱦᱚᱭ ᱦᱚᱭ ᱾
ᱟᱫᱚ ᱚᱱᱮ ᱛᱟᱦᱞᱮ ᱯᱟᱴᱟ ᱯᱤᱸᱫᱷᱟᱹ ᱠᱚᱫᱚ ᱯᱮ ᱪᱟᱞᱟᱜ ᱜᱮᱭᱟ ᱛᱚ ᱵᱟᱝ?
ᱦᱮᱸ ᱯᱟᱴᱟᱵᱤᱸᱫᱷᱟᱹ ᱠᱚᱫᱚ ᱱᱟᱜ ᱠᱷᱟᱱ ᱪᱟᱞᱟᱣ ᱦᱳᱭ ᱠᱟᱱ ᱜᱮᱭᱟ ᱚᱱᱟ ᱠᱚᱫᱚ ᱥᱳᱨ ᱨᱮᱱᱟᱜ ᱡᱤᱱᱤᱥ ᱥᱮᱭ ᱠᱷᱮᱛᱨᱮ ᱪᱟᱞᱟᱣ ᱦᱩᱭ
ᱚ ᱟᱨ ᱛᱟᱦᱞᱮ ᱟᱯᱮ ᱚᱱᱟ ᱠᱚᱫᱚ ᱟᱯᱮ ᱥᱩᱨ ᱜᱮ ᱛᱟᱦᱞᱮ ᱵᱟᱝᱜᱮ, ᱟᱪᱪᱷᱟ, ᱟᱫᱚ ᱛᱟᱦᱞᱮ ᱚᱱᱟ ᱟᱨ ᱯᱟᱴᱟᱵᱤᱸᱫᱷᱟᱹ ᱠᱚᱨᱮᱜ ᱫᱚ ᱛᱟᱦᱞᱮ ᱚᱱᱟ ᱥᱩᱠᱨᱤ ᱡᱤᱞ ᱯᱤᱴᱷᱟᱹ ᱚᱱᱟ ᱠᱚᱫᱚ ᱡᱚᱢ ᱵᱟᱲᱟᱭ ᱜᱮᱭᱟᱯᱮ ᱥᱮ ᱵᱟᱝ ᱜᱮ ᱛᱟᱦᱞᱮ?
ᱵᱟᱝᱟ ᱥᱳᱨ ᱨᱮᱱᱟᱜ ᱮᱸ ᱥᱩᱠᱨᱤ ᱡᱤᱞ ᱯᱤᱴᱷᱟᱹ ᱠᱚᱫᱚ ᱱᱟᱜ ᱠᱷᱟᱱ ᱵᱟᱝ ᱟᱸ ᱡᱚᱢ ᱠᱚᱫᱚ ᱜᱮ ᱦᱟᱛᱟᱣ ᱠᱚᱫᱚ ᱩᱱᱟᱹᱜ ᱫᱚ ᱢᱟᱱᱮ ᱡᱚᱢ ᱱᱤᱭᱮ ᱫᱚ ᱩᱱᱟᱹᱜ ᱫᱚ ᱵᱟᱞᱮ ᱡᱚᱢ ᱜᱮᱭᱟ ᱢᱮᱱᱠᱷᱟᱱ ᱪᱟᱞᱟᱣ ᱦᱳᱭᱳᱜ ᱜᱮᱭᱟ ᱳᱭ ᱠᱟᱴᱤᱡ ᱮᱸ ᱱᱟ ᱮᱱᱮᱡ ᱵᱟᱲᱟ ᱢᱟᱱᱮ ᱱᱟᱠᱷᱟᱱ ᱯᱟᱛᱟ ᱦᱳᱭᱳᱜ ᱠᱟᱱᱟ ᱛᱚ ᱥᱮᱭ ᱠᱷᱟᱹᱛᱤᱨ ᱠᱟᱹᱴᱤᱡ ᱮᱱᱮᱡ ᱫᱚ ᱦᱳᱭᱳᱜ ᱜᱮᱭᱟ ᱠᱟᱱ ᱪᱷᱚᱛᱚᱨ ᱠᱚ ᱮᱱᱮᱡᱟ ᱟᱨ ᱦᱮᱸ ᱟᱨ ᱜᱟᱛᱮ ᱠᱚ ᱦᱮᱱᱟᱜ ᱠᱷᱟᱱ ᱡᱩᱫᱤ ᱠᱚ ᱪᱟᱞᱟᱣ ᱠᱟᱱᱟ ᱟᱢ ᱞᱮᱠᱟᱱ ᱡᱩᱴᱤ ᱠᱚ ᱩᱝᱠᱩ ᱠᱚ ᱮᱱᱮᱡᱫᱟ ᱛᱟᱦᱞᱮ ᱠᱷᱟᱹᱛᱤᱨ ᱱᱤᱡᱮ ᱦᱚᱸ ᱮᱱᱮᱡ ᱫᱚ ᱦᱳᱭᱳᱜ ᱜᱮ ᱛᱟᱢᱟ ᱮᱸ ᱦᱮᱸ ᱦᱮᱸ ᱟᱢ ᱠᱤᱱ ᱱᱟᱜ ᱠᱷᱟᱱ ᱮᱠᱞᱟ ᱡᱮ ᱪᱚᱞᱚ ᱤᱧ ᱫᱚ ᱦᱟᱱᱟᱧ ᱦᱟᱛᱟᱣᱟ ᱜᱮᱸᱫᱟᱜ ᱤᱧ ᱦᱟ ᱛᱟ ᱚᱝᱠᱟ ᱫᱚ ᱱᱟᱜ ᱠᱷᱟᱱ ᱵᱟᱝ ᱦᱳᱭᱳᱜ ᱜᱮᱭᱟ ᱡᱟᱦᱟᱸ ᱫᱚᱞ ᱥᱟᱛᱮᱢ ᱪᱟᱞᱟᱣ ᱠᱟᱱᱟ ᱫᱚᱞ ᱡᱟᱦᱟᱸ ᱠᱚ ᱪᱤᱠᱟᱹᱭᱟ ᱟᱢᱦᱚᱸ ᱚᱱᱟᱜᱮ ᱪᱤᱠᱟᱹ ᱦᱳᱭᱳᱜ ᱛᱟᱢᱟ ᱾
ᱦᱮᱸᱛᱚ, ᱟᱫᱚ ᱟᱫᱚ ᱤᱧᱤᱧ ᱢᱮᱱᱮᱫ ᱛᱟᱦᱮᱱ ᱚᱸᱰᱮ ᱫᱚ ᱚᱠᱟ ᱞᱟᱹᱭ ᱪᱤᱞᱤ ᱵᱚᱸᱜᱟ ᱠᱚ ᱢᱟᱱᱮ ᱯᱩᱡᱟᱹᱣᱟᱭ ᱜᱮᱭᱟ ᱟᱨᱠᱤ ᱾
ᱮᱸ ᱯᱟᱴᱟᱵᱤᱸᱫᱷᱟᱹ ᱨᱮᱫᱚ ᱤᱧ ᱫᱚᱧ ᱵᱟᱲᱟᱭᱟ ᱵᱷᱳᱭᱨᱳᱵᱽ ᱵᱚᱸᱜᱟ ᱠᱚ ᱵᱚᱸᱜᱟᱭ ᱜᱮᱭᱟ ᱾
ᱚᱸ᱾ ᱟᱪᱪᱷᱟ ᱟᱪᱪᱷᱟ, ᱯᱟᱴᱟᱵᱤᱸᱫᱟᱹ ᱪᱟᱞᱟᱣ ᱦᱩᱭ ᱞᱮᱱᱟ ᱢᱤᱫ ᱵᱟᱨ ᱥᱮᱨᱢᱟ ᱞᱟᱦᱟ ᱟᱨᱠᱤ
ᱦᱳᱭ ᱾
ᱟᱫᱚ ᱩᱱᱥ ᱚᱸᱰᱮ ᱯᱚᱨᱡᱚᱱᱛᱚ ᱫᱚ ᱵᱟᱝ ᱪᱟᱞᱟᱣ ᱫᱟᱲᱮ ᱦᱩᱭ ᱞᱮᱱᱟ, ᱫᱚᱢᱮ ᱥᱤᱛᱩᱝ ᱞᱮᱫᱟᱭ ᱟᱨ ᱫᱚᱢᱮ ᱠᱚᱥᱴᱚ ᱜᱮ ᱵᱩᱡᱷᱟᱹᱜ ᱠᱟᱱ ᱛᱟᱦᱮᱱᱟ ᱟᱨᱠᱤ ᱢᱟᱱᱮ ᱟᱨ ᱟᱹᱰᱤ ᱥᱟᱺᱜᱤᱧ ᱛᱟᱲᱟᱢ ᱛᱚ ᱾
ᱚ ᱟᱪᱪᱷᱟ ᱢᱟᱱᱮ ᱦᱮᱸ ᱚᱠᱟᱛᱮ ᱚᱠᱟ ᱛᱮᱯᱮ ᱪᱟᱞᱟᱣ ᱞᱮᱱ
ᱚᱱᱰᱮ ᱯᱟᱛᱟ ᱯᱟᱴᱟᱵᱤᱸᱫᱟ. ᱯᱟᱛ ᱯᱟᱛᱟ ᱧᱮᱞ ᱟᱨᱠᱤ ᱪᱟᱞᱟᱣ ᱞᱮᱱᱟᱞᱮ ᱟᱨᱠᱤ ᱟᱫᱚ ᱟᱹᱰᱤ ᱥᱟᱺᱜᱤᱧ ᱨᱮ ᱜᱟᱹᱰᱤ ᱜᱨᱮᱤᱡ ᱞᱮ ᱧᱟᱢ ᱠᱮᱫᱟᱞᱮ ᱟᱫᱚ ᱟᱫᱚ ᱚᱸᱰᱮ ᱜᱮᱞᱮ ᱛᱤᱸᱜᱩ ᱠᱮᱫᱟ ᱟᱫᱚ ᱛᱤᱸᱜᱩ ᱠᱟᱛᱮ ᱟᱫᱚ ᱚᱸᱰᱮ ᱠᱷᱚᱱᱟᱜ ᱞᱮ ᱛᱟᱲᱟᱢ ᱠᱮᱫᱟ ᱟᱫᱚ ᱤᱭᱟᱹ ᱚᱱᱟ ᱡᱟᱦᱟᱸᱨᱮ ᱯᱟᱛᱟ ᱴᱟᱺᱰᱤ ᱛᱮ ᱟᱨᱠᱤ ᱾
ᱟ ᱟᱪᱪᱷᱟ ᱟᱪᱪᱷᱟ ᱾
ᱦᱮᱸ ᱦᱮᱸ ᱾ ᱫᱤᱭᱮ ᱟᱫᱚ ᱡᱟᱦᱟᱸᱨᱮ ᱯᱩᱡᱟᱹ ᱦᱩᱭᱩᱜᱼᱟ ᱚᱸᱰᱮ ᱯᱚᱨᱡᱚᱱᱛᱚ ᱵᱟᱝ ᱞᱮ ᱪᱟᱞᱟᱣ ᱫᱟᱲᱮᱭᱟᱫᱟ ᱢᱟᱱᱮ ᱫᱚᱢᱮ ᱦᱚᱲ ᱢᱮᱱᱟᱜ ᱠᱚᱣᱟ ᱟᱨᱠᱤ᱾ ᱟᱨ ᱯᱟᱨᱚᱢ ᱵᱟᱲᱟ ᱫᱚᱢᱮ ᱚᱥᱩᱵᱤᱛᱟ ᱟᱨ ᱩᱫᱽᱜᱟᱹᱨ ᱠᱟᱱ ᱛᱟᱦᱮᱱ ᱚᱱᱠᱟ ᱞᱮᱠᱟ, ᱛᱟᱦᱞᱮ ᱦᱮᱸ ᱦᱮᱸ, ᱟᱨ ᱦᱚᱲ ᱛᱚ ᱫᱚᱢᱮ ᱢᱤᱫ ᱨᱚᱠ ᱠᱚᱢ ᱦᱟᱱᱟ ᱱᱚᱣᱟ ᱛᱮ᱾
ᱵᱟᱝᱟ ᱯᱟᱴ, ᱮᱦ ᱦᱮᱸ ᱯᱟᱴᱟᱵᱤᱸᱫᱟᱹ ᱫᱚ ᱱᱟᱜ ᱠᱷᱟᱱ ᱦᱚᱲ ᱫᱚᱠᱚ ᱦᱚᱨᱚᱜ ᱜᱮᱭᱟ ᱮ ᱡᱟᱹᱥᱛᱤ ᱜᱮ ᱡᱟᱢ ᱞᱟ. ᱭ ᱠᱟᱫᱟ ᱯᱟᱴᱟᱵᱤᱸᱫᱟᱹ ᱨᱮ ᱦᱚᱲ ᱫᱚ ᱱᱟᱜ ᱠᱷᱟᱱ ᱚᱜᱩᱱᱛᱤ ᱱᱟᱜ ᱠᱷᱟᱱ ᱚᱸᱰᱮ ᱫᱚ ᱚᱸᱰᱮ ᱪᱟᱞᱟᱜ ᱢᱟᱱᱮ ᱟᱵᱟᱨ ᱱᱮᱴᱚᱣᱟᱠ ᱨᱮᱱᱟᱜ ᱟᱹᱰᱤ ᱯᱳᱵᱞᱮᱢ ᱦᱩᱭᱩᱜ ᱜᱮᱭᱟ ᱚᱸᱰᱮ ᱫᱚ ᱚᱠᱚᱭᱟᱜ ᱦᱚᱸ ᱱᱮᱴ ᱵᱟᱭ ᱧᱟᱢᱟᱭ ᱢᱟᱱᱮ ᱦᱮᱸ, ᱟᱢ ᱯᱷᱳᱱ ᱛᱮᱫᱚ ᱠᱟᱛᱷᱟ ᱨᱮᱱᱟᱜ ᱦᱮᱸ ᱟᱹᱰᱤ ᱡᱳᱨ ᱚᱥᱩᱵᱤᱫᱷᱟ ᱦᱩᱭᱩᱜ ᱜᱮᱭᱟ ᱚᱸᱰᱮ ᱫᱚ ᱢᱟᱱᱮ ᱡᱷᱚᱛᱚ ᱦᱚᱲᱟᱜ ᱚᱱᱟ ᱠᱷᱟᱱ ᱠᱟᱪᱷᱮ ᱨᱮ ᱟᱹᱰᱤᱜᱟᱱ ᱯᱷᱳᱱ ᱛᱟᱦᱮᱸ ᱛᱚ ᱤᱱᱟᱹ ᱠᱷᱟᱹᱛᱤᱨ ᱦᱚᱭᱛᱳ ᱱᱤᱭᱟᱹ ᱢᱟᱱᱮ ᱯᱷᱳᱱ ᱛᱮᱫᱚ ᱟᱢ ᱡᱳᱜᱟᱡᱳᱜᱽ ᱚᱦᱚᱢ ᱫᱚᱦᱚ ᱠᱮᱭᱟ ᱚᱠᱚᱭ ᱡᱟᱦᱟᱸᱭ ᱟᱫ
ᱮᱠᱫᱚᱢ ᱯᱷᱳᱱ ᱱᱟᱜ, ᱦᱮᱸ᱾ ᱚᱸᱰᱮ ᱫᱚ ᱮᱠᱢᱟᱛᱨᱚ ᱮᱱᱟᱣᱩᱱᱥᱢᱮᱱᱴ ᱪᱷᱟᱲᱟ ᱠᱳᱱᱳ ᱮᱱᱟᱣᱩᱱᱥᱢᱴ ᱪᱷᱟᱲᱟ ᱠᱚᱱᱳ ᱩᱯᱟᱹᱭ ᱜᱮ ᱵᱟᱹᱱᱩᱜᱼᱟ ᱟᱨᱠᱤ᱾
ᱩᱯᱟᱹᱭ ᱵᱟᱹᱱᱩᱜᱼᱟ ᱦᱮᱸ ᱦᱮᱸ ᱚᱱᱟ ᱴᱷᱤᱠ ᱠᱟᱛᱷᱟ ᱜᱮᱵᱮᱱ ᱞᱟᱹᱭ ᱠᱟᱫᱟᱢ
ᱦᱚᱸ᱾
ᱥᱮᱭ ᱨᱚᱠᱚᱢ ᱤᱧ ᱦᱚᱸ ᱢᱟᱱᱮ ᱡᱚᱛᱚ ᱴᱩᱠᱩ ᱡᱟᱦᱟᱸ ᱠᱚᱨᱮᱜ ᱡᱚ ᱢᱟᱱᱮ ᱩᱱᱟᱹᱜ ᱫᱚ ᱵᱟᱹᱧ ᱪᱟᱞᱟᱣ ᱟᱠᱟᱱ ᱨᱮᱦᱚᱸ ᱱᱟᱜ ᱠᱷᱟᱱ ᱡᱚᱛᱚ ᱴᱩᱠᱩ ᱡᱟᱦᱟᱸ ᱠᱚᱨᱮᱧ ᱪᱟᱞᱟᱣ ᱵᱟᱲᱟ ᱟᱠᱟᱱᱟ ᱚᱱᱟ ᱠᱚᱨᱮ ᱵᱩᱡᱷᱟᱹᱣ ᱠᱟᱫᱟ ᱱᱟᱜ ᱠᱷᱟᱱ ᱯᱷᱳᱱ ᱨᱮᱱᱟᱜ ᱴᱟᱣᱟᱨ ᱱᱤᱭᱮ ᱫᱚ ᱩᱱᱟᱹᱜ ᱤᱭᱟᱹ ᱯᱚᱵᱞᱮᱢ ᱫᱚ ᱵᱟᱝ ᱦᱳᱭᱳᱜ ᱜᱮᱭᱟ ᱠᱤᱱᱛᱩ ᱢᱮᱱᱠᱷᱟᱱ ᱯᱟᱴᱟᱵᱤᱸᱷᱟᱹ ᱨᱮᱫᱚ ᱟᱹᱰᱤ ᱡᱳᱨ ᱯᱚᱵᱞᱮᱢ ᱚᱱᱟ ᱫᱚ ᱦᱩᱭᱩᱜ ᱜᱮᱭᱟ ᱡᱮ ᱯᱷᱳᱱ ᱛᱮᱫᱚ ᱟᱢ ᱫᱚ ᱦᱮᱸ ᱡᱟᱦᱟᱸᱭᱮᱢ ᱟᱫ ᱠᱟᱫᱮᱭᱟ ᱟᱫᱚ ᱩᱱᱤ ᱫᱚ ᱚᱦᱚᱢ ᱧᱟᱢ ᱠᱮᱭᱟ ᱵᱟᱢ ᱮᱞᱟᱣᱩᱱᱥ ᱞᱮᱠᱷᱟᱱ ᱵᱟᱢ ᱧᱟᱢ ᱠᱮᱭᱟ ᱦᱮᱸ᱾
ᱦᱮᱸ ᱦᱮᱸ ᱦᱮᱸ ᱫᱤᱭᱮ ᱚᱸᱰᱮ ᱦᱚᱸ ᱚᱱᱠᱟ ᱜᱮ ᱟᱫᱚ ᱟᱞᱮ ᱫᱚ ᱱᱚᱰᱮ ᱠᱷᱚᱱᱟᱜ ᱫᱚ ᱪᱟᱞᱟᱣ ᱫᱚ ᱢᱟᱱᱮ ᱵᱤᱥᱮᱥ ᱫᱚ ᱞᱟᱹᱭᱟᱠᱚ ᱟᱨ ᱯᱟᱴᱟᱵᱤᱸᱫᱟᱹ ᱨᱮᱱᱟᱜ ᱥᱩᱠᱨᱤ ᱡᱤᱞ ᱫᱚ ᱵᱟᱝᱢᱟ ᱵᱤᱨᱟᱴ ᱯᱷᱮᱢᱟᱥ ᱜᱮᱭᱟ ᱟᱨᱠᱤ ᱟᱞᱮ ᱱᱚᱛᱮ ᱠᱚ ᱢᱮᱱᱟᱠᱚ ᱟᱨᱠᱤ ᱛᱟᱦᱞᱮ ᱚᱱᱟᱞᱮ ᱚᱱᱟ ᱠᱚ ᱪᱤᱱᱛᱟᱹ ᱫᱷᱟᱨᱟ ᱠᱟᱛᱮ ᱜᱮ ᱫᱤᱭᱮ ᱟᱨ ᱵᱤᱠᱠᱷᱟᱛᱚᱠ ᱢᱤᱫᱴᱮᱱ ᱢᱮᱞᱟ ᱦᱚᱸ ᱠᱟᱱᱟ ᱛᱟᱦᱞᱮ ᱡᱟᱭᱦᱳᱠ ᱚᱱᱟ ᱧᱮᱞ ᱛᱚ ᱢᱤᱫ ᱫᱟᱨ ᱨᱮᱦᱚᱸ ᱧᱮᱞ ᱫᱚᱨᱠᱟᱨ ᱛᱚ᱾
ᱦᱳᱭ ᱦᱳᱭ ᱠᱤᱱᱛᱩ, ᱦᱮᱸ ᱠᱤᱱᱛᱩ ᱯᱟᱴᱟᱵᱤᱸᱫᱟᱹ ᱫᱚ ᱱᱟᱜ ᱠᱷᱟᱱ ᱵᱤᱠᱷᱟᱛᱚ ᱫᱚ ᱵᱤᱠᱠᱷᱟᱛᱚ ᱜᱮᱭᱟ ᱠᱤᱱᱛᱩ ᱯᱟᱴᱟᱵᱤᱸᱫᱷᱟᱹ ᱨᱮᱫᱚ ᱥᱮᱨᱚᱠ ᱠᱚᱢ ᱧᱮᱞ ᱛᱮᱱᱟᱜ ᱫᱚ ᱵᱟᱹᱱᱩᱜᱼᱟ ᱪᱮᱫ ᱦᱚᱸ᱾
ᱵᱟᱝ ᱵᱟᱝ ᱵᱟᱝ ᱵᱟᱝ ᱟᱫᱚ ᱚᱱᱠᱟᱱ ᱡᱤᱱᱤᱥ ᱠᱚᱫᱚ ᱵᱟᱹᱱᱩᱜᱼᱟ ᱫᱚ ᱚᱱᱮ ᱡᱟᱦᱟᱸ ᱚᱱᱮ ᱫᱚᱠᱟᱱ ᱫᱟᱹᱱᱤ ᱦᱟᱱᱟ ᱠᱚᱜᱮ ᱱᱚᱣᱟ ᱠᱚᱜᱮ ᱟᱨ ᱡᱚᱢ ᱡᱤᱱᱤᱥ,
ᱦᱳᱭ ᱦᱳᱭ ᱦᱮᱸ ᱚᱱᱟ ᱠᱚᱜᱮ ᱵᱟᱝᱠᱷᱟᱱ ᱫᱚ ᱪᱮᱫ ᱦᱚᱸ ᱧᱮᱞ ᱨᱮᱱᱟᱜ ᱡᱤᱱᱤᱥ ᱫᱚ ᱵᱟᱹᱱᱩᱜᱼᱟ ᱡᱮᱢᱚᱱ ᱮᱸ ᱧᱮᱞ ᱨᱮᱱᱟᱜ ᱡᱤᱱᱤᱥ ᱫᱚ ᱦᱮᱸ ᱧᱮᱞ ᱨᱮᱱᱟᱜ ᱡᱤᱱᱤᱥ ᱠᱚᱫᱚ ᱡᱮᱢᱚᱱ ᱦᱩᱭᱩᱜ ᱠᱟᱱ ᱛᱟᱵᱚᱱᱟ ᱟᱵᱚᱣᱟᱜ ᱵᱩᱨᱩ ᱵᱚᱸᱜᱟ ᱚᱱᱟ ᱠᱚᱫᱚ ᱱᱟᱜ ᱠᱷᱟᱱ ᱵᱩᱨᱩᱢ ᱫᱮᱡᱚᱜᱼᱟ ᱟᱹᱰᱤ ᱠᱤᱪᱷᱩ ᱜᱮᱢ ᱧᱮᱞᱟ ᱠᱤᱱᱛᱩ ᱡᱮᱢᱚᱱ ᱯᱟᱴᱟᱵᱤᱫᱟᱹ ᱨᱮᱫᱚ ᱦᱮᱸ ᱯᱟᱴᱟᱵᱤᱸᱫᱷᱟᱹ ᱨᱮᱫᱚ ᱥᱮᱨᱚᱠᱚᱢ ᱪᱮᱫ ᱦᱚᱸ ᱵᱟᱹᱱᱩᱜᱼᱟ ᱵᱟᱹᱱᱩᱜ ᱫᱚ ᱱᱟᱠᱷᱟᱱ ᱦᱳᱭᱛᱚ ᱜᱟᱭᱟᱱ ᱠᱚ ᱦᱳᱭᱳᱜ ᱜᱮᱭᱟ᱾
ᱦᱮᱸ ᱦᱮᱸ? ᱟᱫᱚ ᱚᱱᱟ ᱟᱫᱚ ᱜᱟᱭᱟᱱ ᱟᱫᱚ ᱜᱟᱭᱟᱱ ᱫᱚ ᱢᱮᱫᱴᱮᱱ ᱠᱟᱛᱮ ᱢᱤᱫᱴᱮᱱ ᱨᱮ ᱢᱤᱫᱴᱮᱱ ᱜᱮ ᱦᱩᱭᱩᱜᱼᱟ ᱥᱮ ᱵᱟᱨᱭᱟ ᱯᱮᱭᱟ ᱦᱩᱭᱩᱜ ᱜᱮᱭᱟ ᱚᱸᱰᱮ ᱫᱚ?
ᱤᱧ ᱵᱟᱝᱟ ᱤᱧ ᱫᱚ ᱜᱟᱭᱟᱱ ᱠᱚᱫᱚ ᱵᱟᱹᱧ ᱧᱮᱞ ᱠᱟᱫᱟ, ᱠᱤᱱᱛᱩ ᱯᱳᱥᱴᱟᱨ ᱠᱚᱧ ᱯᱟ ᱯᱟᱲᱦᱟᱣ ᱵᱟᱲᱟ ᱠᱟᱫᱟ ᱱᱟᱸᱜ ᱠᱷᱟᱱ ᱢᱟᱱᱮ ᱥᱚᱴ ᱢᱟᱱᱮ ᱤᱭᱟᱹ ᱡᱮᱢᱚᱱ ᱥᱚᱴ ᱥᱚᱴ ᱜᱟᱭᱟᱱ ᱫᱚ ᱵᱟᱝ ᱦᱳᱭᱳᱜ ᱜᱮᱭᱟ᱾ ᱚᱱᱟ ᱫᱚ ᱢᱤᱫᱴᱟᱝ ᱜᱮ ᱞᱚᱝ ᱨᱮᱱᱟᱜ ᱜᱟᱭᱟᱱ ᱜᱮ ᱦᱳᱭᱳᱜ ᱜᱮᱭᱟ᱾
ᱢᱮᱱᱮᱡᱟᱨ ᱡᱟᱦᱟᱸᱭ ᱠᱚ ᱢᱮᱱ ᱫᱟᱠᱚ ᱡᱟᱛᱨᱟ ᱟᱨᱠᱤ᱾᱾
ᱦᱳᱭ ᱡᱟᱛᱨᱟ᱾
ᱛᱟᱨᱟᱜ ᱡᱟᱛᱨᱟ ᱵᱚᱲᱚ ᱡᱟᱛᱨᱟ ᱟᱨᱠᱤ, ᱠᱚᱢᱯᱤᱴᱤᱥᱮᱱ ᱡᱟᱛᱨᱟ ᱫᱚ ᱵᱟᱝ ᱠᱟᱱᱟ᱾
ᱵᱟᱝᱼᱟ ᱠᱚᱢᱯᱤᱴᱤᱥᱚᱱ ᱫᱚ ᱵᱟᱝ ᱦᱳᱭᱳᱜ ᱜᱮᱭᱟ ᱚᱸᱰᱮ ᱫᱚ᱾
ᱚᱸᱻ ᱡᱟᱭᱦᱳᱠ ᱧᱤᱫᱟᱹ ᱟᱸᱜᱟ ᱞᱮᱠᱟᱱᱟᱜ ᱫᱚ ᱚᱱᱠᱟᱱᱟᱜ ᱜᱮ ᱞᱟᱜᱟᱜᱼᱟ ᱟᱨᱠᱤ ᱵᱚᱲᱚᱣᱟᱜ᱾
ᱦᱮᱸ ᱢᱟᱱᱮ ᱚᱱᱟ ᱫᱚ ᱦᱳᱭᱛᱳ ᱱᱚᱶᱟ ᱠᱷᱟᱹᱛᱤᱨ ᱜᱮᱠᱚ ᱫᱚᱦᱚᱭ ᱜᱮᱭᱟ, ᱡᱮ ᱡᱟᱦᱟᱸᱭ ᱥᱟᱺᱜᱤᱧ ᱥᱟᱺᱜᱤᱧ ᱦᱚᱲ ᱠᱚ ᱦᱮᱡ ᱡᱚᱜᱼᱟ ᱩᱱᱠᱩ ᱫᱚ ᱵᱟᱝᱠᱚ ᱨᱩᱣᱟᱹᱨ ᱫᱟᱲᱮᱭᱟᱜ ᱠᱷᱟᱱ ᱫᱚ ᱱᱟᱜ ᱠᱷᱟᱱ ᱡᱟᱛᱨᱟ ᱠᱚ ᱧᱮᱞ ᱵᱟᱨᱟ ᱠᱟᱛᱮᱫ ᱜᱮ ᱱᱟᱜ ᱠᱷᱟᱱ ᱥᱮᱛᱟᱜ ᱵᱮᱲᱟ ᱠᱚ ᱨᱩᱣᱟᱹᱨᱟ᱾
ᱦᱮᱸ ᱟᱫᱚ ᱚᱸᱰᱮ ᱫᱚ ᱠᱤᱱᱛᱩ ᱧᱮᱞ ᱦᱩᱭᱮᱱᱟ ᱵᱟᱝ ᱢᱟ ᱦᱚᱲ
ᱮᱸ ᱦᱮᱞᱳ᱾
ᱮᱸᱜ ᱵᱟᱝᱟ ᱢᱟᱱᱮ ᱠᱟᱴᱟ ᱠᱟᱴᱟ ᱨᱚᱲ ᱟᱸᱡᱚᱢᱚᱜ ᱠᱟᱱᱟ᱾ ᱮᱸ ᱵᱟᱝᱟ ᱵᱷᱟᱜᱮ ᱴᱷᱤᱠ ᱨᱚᱲ ᱵᱟᱝ ᱟᱸᱡᱚᱢᱚᱜ ᱠᱟᱱᱟ, ᱠᱟᱴᱟ ᱠᱟᱴᱟ ᱨᱚᱲ
ᱟᱪᱪᱷᱟ ᱱᱤᱛ ᱟᱸᱡᱚᱢᱚᱜ ᱠᱟᱱᱟ ᱨᱚᱲ ᱱᱤᱛᱚᱜ?
ᱦᱮᱸ ᱦᱮᱸ ᱱᱤᱛ ᱫᱚ ᱟᱸᱡᱚᱢᱚᱜ ᱠᱟᱱᱟ ᱨᱚᱲ, ᱱᱟᱯᱟᱭ ᱜᱮ᱾
ᱟᱪᱪᱷᱟ ᱟᱪᱪᱷᱟ ᱢᱤᱫ ᱡᱚᱠᱷᱟ ᱠᱟᱹᱴᱤᱡ ᱟᱫᱚ ᱦᱚᱸᱜ-ᱚᱝᱠᱟ ᱠᱟᱛᱮ ᱢᱤᱫ ᱫᱷᱟᱣ ᱠᱟᱛᱮᱫ ᱨᱚᱲ ᱠᱚ ᱵᱟᱝ ᱟᱸᱡᱚᱢᱚᱜ ᱠᱟᱱ ᱜᱮᱭᱟ᱾
ᱚ ᱟᱪᱪᱷᱟ ᱟᱪᱪᱷᱟ ᱴᱟᱣᱟᱨ ᱨᱮᱱᱟᱜ ᱯᱨᱚᱵᱽᱞᱮᱢ ᱞᱮᱠᱷᱟᱱ ᱚᱱᱠᱟ ᱜᱮ ᱦᱳᱭᱳᱜ ᱜᱮᱭᱟ᱾
ᱚ ᱟᱫᱚ ᱦᱮᱸ ᱚᱱᱟ ᱜᱤᱧ ᱢᱮᱱᱮᱫ ᱛᱟᱦᱮᱱᱟ ᱟᱨᱠᱤ᱾ ᱛᱟᱦᱞᱮ ᱚᱸᱰᱮ ᱫᱚ ᱚᱱᱠᱟ ᱜᱮ ᱵᱚᱲᱚ ᱡᱟᱛᱨᱟ ᱜᱮ ᱦᱩᱭᱩᱜ ᱜᱮᱭᱟ ᱵᱟᱝ?
ᱦᱮᱸ ᱱᱟᱜ ᱠᱷᱟᱱ ᱵᱚᱨᱚ ᱡᱟᱛᱨᱟ ᱜᱮ ᱦᱳᱭᱳᱜᱼᱟ ᱥᱮᱛᱟᱜ ᱪᱟᱵᱟᱜᱼᱟ᱾
ᱟᱫᱚ ᱛᱟᱦᱚᱞᱮ ᱟᱯᱮ ᱚᱱᱛᱮ ᱠᱷᱚᱱᱟᱜ ᱫᱚ ᱥᱩᱨ ᱜᱮᱛᱟ ᱯᱮᱭᱟ ᱛᱚ ᱵᱟᱝ ᱚᱱᱟ ᱯᱟᱴᱟᱵᱤᱸᱫᱟᱹ ᱠᱚᱫᱚ?
ᱦᱮᱸ ᱱᱟᱠᱷᱟᱱ ᱯᱟᱴᱟᱵᱤᱸᱫᱟᱹ ᱠᱚᱫᱚ ᱥᱳᱨ ᱜᱮᱭᱟ, ᱟ ᱟᱯᱮ ᱥᱮᱫ ᱜᱮ ᱱᱟᱜ ᱠᱷᱟᱱ ᱮᱸ ᱦᱮᱸ ᱢᱟ ᱞᱟᱹᱭᱵᱤᱱ ᱪᱮᱫ ᱵᱤᱱ ᱞᱟᱹᱭᱮᱜᱼᱟ? ᱞᱟᱹᱭ ᱢᱮ ᱪᱮᱫ ᱮᱢ ᱞᱟᱹᱭᱮᱫ ᱛᱟᱦᱮᱸᱜᱼᱟ?
ᱛᱟᱦᱞᱮ ᱟᱯᱮ ᱫᱚ ᱚᱱᱟ ᱛᱟᱦᱚᱞᱮ ᱚᱱᱟᱻ ᱤᱭᱟᱹᱨᱮ ᱠᱳᱱᱚ ᱫᱚᱠᱟᱱ ᱫᱟᱹᱱᱤ ᱠᱚᱫᱚ ᱵᱟᱝ ᱛᱟᱦᱮᱱ ᱛᱟᱯᱮ ᱜᱮᱭᱟ ᱟᱨᱠᱤ? ᱡᱟᱦᱟᱸ
ᱮᱸ ᱱᱟᱜ ᱠᱷᱟᱱ ᱟᱞᱮ ᱫᱚ ᱫᱚ ᱠᱟᱱ ᱫᱟᱹᱱᱤ ᱠᱚᱫᱚ ᱱᱟᱜ ᱠᱷᱟᱱ ᱵᱟᱝᱼᱟ, ᱩᱱᱟᱹᱜ ᱫᱚ ᱵᱟᱝ ᱞᱮ ᱤᱫᱤ ᱜᱮᱭᱟ ᱫᱚᱠᱟᱱ ᱫᱟᱹᱱᱤ ᱠᱚᱫᱚ᱾
ᱚᱻ᱾
ᱮᱸ ᱱᱮᱛᱟᱨ ᱫᱚ ᱧᱮᱞᱚᱜ ᱠᱟᱱᱟ ᱡᱮ ᱮ ᱥᱟᱸ ᱟᱵᱚ ᱥᱟᱱᱛᱟᱲ ᱦᱚᱲ ᱫᱚ ᱩᱱᱟᱹᱜ ᱫᱚᱠᱟᱱ ᱫᱟᱹᱱᱤ ᱠᱚᱫᱚ ᱯᱚᱨᱚᱵᱽ ᱠᱚ ᱵᱚᱱ ᱠᱚᱨᱟᱣ ᱮᱫᱟ ᱠᱤᱱᱛᱩ ᱥᱟᱱᱛᱟᱲ ᱯᱚᱨᱚᱵᱽ ᱜᱮ ᱠᱟᱱᱟ, ᱢᱮᱱᱠᱷᱟᱱ ᱯᱟᱴᱟᱵᱤᱸᱫᱟᱹ ᱢᱤᱫᱴᱟᱱ ᱥᱟᱱᱛᱟᱲ ᱦᱚᱲ ᱜᱮᱠᱚ ᱠᱚᱨᱟᱣ ᱮᱫᱟ᱾ ᱠᱤᱱᱛᱩ ᱥᱟᱱᱛᱟᱲᱟᱜ ᱫᱚᱠᱟᱱ ᱫᱚ ᱛᱤᱱᱟᱹᱜ ᱢᱮᱱᱟᱜᱼᱟ? ᱛᱤᱱᱟᱹᱜ ᱠᱚ ᱤᱫᱤᱭᱮᱫ ᱛᱮ? ᱚᱸᱰᱮ ᱫᱚ ᱧᱮᱞ ᱠᱚᱢᱮ ᱫᱤᱠᱩ ᱠᱚᱣᱟᱜ ᱫᱚᱠᱟᱱ ᱜᱮ ᱯᱩᱨᱟᱹ ᱵᱷᱚᱨᱛᱤᱭ ᱠᱟᱱᱟ, ᱩᱱᱠᱩ ᱜᱮᱠᱚ ᱯᱚᱭᱥᱟᱭᱮᱫᱟ ᱠᱤᱱᱛᱩ ᱥᱟᱱᱛᱟᱲ ᱠᱚᱣᱟᱜ ᱤᱭᱟᱹᱛᱮ ᱤᱭᱟᱹᱛᱮ ᱡᱷᱚᱛᱚ ᱠᱤᱪᱷᱩ ᱩᱝᱠᱩᱣᱟᱜ ᱛᱮᱜᱮ ᱦᱩᱭᱩᱜᱼᱟ ᱯᱚᱨᱚᱵᱽ, ᱠᱤᱱᱛᱩ ᱩᱝᱠᱩ ᱚᱸᱰᱮ ᱯᱚᱭᱥᱟ ᱠᱚ ᱟᱨᱡᱟᱣ ᱡᱚᱝ ᱠᱟᱱᱟ ᱫᱤᱠᱩ ᱠᱚ, ᱠᱤᱱᱛᱩ ᱥᱟᱱᱛᱟᱲ ᱠᱚᱫᱚ ᱱᱟᱜ ᱠᱷᱟᱱ ᱚᱠᱚᱭ ᱫᱚ ᱯᱟᱹᱣᱨᱟᱹ ᱵᱷᱟᱹᱴᱤ ᱱᱟᱜ ᱠᱷᱟᱱ ᱚᱠᱚᱭ ᱫᱚ ᱦᱩᱸ ᱦᱮᱨᱟᱠᱤᱱ ᱡᱳᱞ ᱠᱟᱛᱮᱜ ᱱᱟᱜ ᱠᱷᱟᱱ ᱟᱠᱷᱨᱤᱧ ᱫᱟ, ᱵᱤᱥᱤ ᱴᱟᱠᱟ ᱵᱟᱝ ᱦᱳᱭᱳᱜᱼᱟ ᱠᱤᱱᱛᱩ ᱫᱤᱠᱩ ᱠᱚᱫᱚ ᱧᱮᱞ ᱠᱚᱢᱮ ᱞᱟᱹᱭᱤᱴ ᱟᱞᱚ ᱨᱮᱜᱮ ᱩᱱᱠᱩ ᱫᱚᱠᱚ ᱵᱟᱹᱭᱥᱟᱹᱣ ᱠᱟᱫ ᱛᱮ ᱚᱠᱚᱭ ᱫᱚ ᱡᱷᱤᱞᱟᱹᱯᱤ ᱟᱹᱠᱷᱨᱤᱧ ᱫᱟ ᱚᱠᱚᱭ ᱫᱚ ᱞᱟᱹᱰᱩ ᱟᱹᱠᱷᱨᱤᱧ ᱫᱟ ᱩᱱᱠᱩ ᱫᱚ ᱵᱩᱦᱩᱛ ᱴᱟᱠᱟ ᱛᱟᱠᱚ, ᱩᱱᱠᱩ ᱫᱚ ᱥᱚᱵᱽ ᱠᱷᱚᱱ ᱛᱮᱜᱮ ᱪᱟᱹᱞᱩ ᱪᱟᱹᱞᱩ ᱡᱤᱱᱤᱥ ᱠᱚ ᱠᱚᱨᱟ
ᱠᱟᱛᱷᱟ ᱫᱩᱧ ᱢᱮᱱᱟ ᱚᱠᱟ ᱞᱮᱠᱟ ᱟᱵᱚ ᱦᱚᱲ ᱫᱚ ᱨᱟᱹᱥᱠᱟᱹᱭ ᱟᱠᱚ ᱵᱮᱥᱤ ᱟᱵᱚ ᱦᱚᱲ ᱫᱚ ᱢᱟᱱᱮ ᱟᱨ ᱟᱨᱡᱟᱣ ᱟᱵᱚᱱ ᱠᱚᱢ ᱟᱨ ᱛᱮᱜᱮ ᱚᱱᱟ ᱛᱮᱜᱮ ᱴᱟᱠᱟ ᱯᱚᱭᱥᱟ ᱫᱚᱵᱚᱱ ᱪᱟᱵᱟ ᱜᱤᱰᱤ ᱠᱟᱜᱼᱟ ᱫᱚᱼᱼ
ᱦᱳᱭ ᱡᱮᱢᱚᱱ ᱠᱟᱛᱷᱟ ᱨᱮ ᱢᱤᱫᱴᱟᱝ ᱢᱮᱱᱟᱜᱼᱟ ᱪᱮᱜ ᱧᱟᱢ ᱞᱮᱠᱷᱟᱱ ᱜᱮ ᱦᱟᱴᱟᱜ ᱦᱟᱴᱟᱜ ᱵᱟᱝ ᱠᱷᱟᱱ ᱫᱚ ᱵᱟᱴᱟᱜ ᱵᱟᱴᱟᱜ
ᱟᱫᱚ ᱫᱤᱠᱩ ᱫᱚᱠᱚ ᱱᱚᱝᱠᱟ ᱠᱚ ᱢᱮᱱ ᱦᱚᱪᱚ ᱠᱟᱫᱟ ᱫᱤᱠᱩ ᱛᱮ ᱫᱚᱼᱼ ᱢᱮᱱ ᱫᱟᱠᱚ ᱢᱮᱞᱟ ᱫᱮᱠᱷᱟᱣ ᱦᱩᱭᱞᱳ ᱟᱨ ᱠᱚᱞᱟ ᱵᱮᱪᱷᱟᱣ ᱦᱩᱭᱞᱳ ᱛᱟᱦᱚᱞᱮ ᱩᱱᱠᱩ ᱚᱱᱠᱟ ᱞᱮᱠᱟ ᱪᱤᱱᱛᱟᱹ ᱵᱷᱟᱵᱽᱱᱟ ᱛᱟᱠᱚ ᱟᱨᱠᱤ ᱥᱩᱫᱷᱩ ᱢᱮᱞᱟ ᱫᱚ ᱚᱠᱟ ᱞᱮᱠᱟᱹᱧ ᱪᱟᱞᱟᱜᱼᱟ ᱡᱩᱫᱤ ᱡᱟᱦᱟᱱᱟᱜ ᱥᱟᱵ ᱛᱟᱨᱟ ᱠᱟᱜᱼᱟ ᱚᱱᱟ ᱟᱹᱠᱷᱨᱤᱧ ᱦᱩᱭ ᱮᱱ ᱛᱟᱭᱟ ᱢᱮᱞᱟ ᱧᱮᱞ ᱦᱚᱸ ᱦᱩᱭ ᱮᱱ ᱛᱟᱭᱟ
ᱦᱮᱸ ᱦᱮᱸ ᱩᱱᱠᱩ ᱫᱚ ᱥᱚᱵ ᱜᱷᱚᱱᱴᱷ ᱩᱱᱠᱩ ᱫᱚ ᱪᱟᱞ ᱞᱟᱠᱷ ᱦᱚᱲ ᱥᱮ ᱦᱮᱸ ᱟᱨ ᱟᱵᱚ ᱫᱚ ᱱᱟᱜ ᱠᱷᱟᱱ ᱩᱱᱟᱹᱜ ᱫᱚ ᱦᱮᱸ ᱦᱮᱸ ᱩᱱᱟᱹᱜ ᱥᱮᱫ ᱚᱱᱠᱟ ᱫᱚ ᱢᱟᱱᱮ ᱥᱚᱨᱚᱞᱼᱼ
ᱩᱱᱠᱩ ᱫᱚ ᱧᱩ ᱮᱠᱞᱟ ᱫᱚ ᱥᱩᱫᱷᱩ ᱟᱵᱚ ᱦᱚᱲ ᱢᱚᱛᱚ ᱫᱚ ᱵᱟᱝ ᱫᱤᱠᱩ ᱧᱩᱭ ᱜᱮᱭᱟ ᱠᱚ ᱡᱮ ᱦᱚᱲ ᱫᱚ ᱟᱵᱚ ᱫᱚ ᱧᱩ ᱨᱮᱜᱮ ᱤᱭᱟᱹ ᱨᱮ ᱜᱮᱼᱼ ᱪᱟᱵᱟᱭ ᱫᱟᱵᱚᱱ ᱯᱚᱭᱥᱟ ᱪᱟᱵᱟᱜ ᱪᱟᱵᱟᱜ ᱠᱟᱱᱟ ᱟᱫᱚ ᱦᱚᱲᱟᱜ ᱫᱚ ᱟᱵᱚ ᱦᱚᱲ ᱫᱚᱢᱮ ᱨᱟᱹᱥᱠᱟᱹ ᱵᱟᱝ ᱚᱱᱟ ᱛᱮᱜᱮ ᱛᱚ ᱢᱚᱬᱮ ᱥᱤᱧ ᱢᱚᱬᱮ ᱧᱤᱫᱟᱹ ᱵᱚᱱ ᱢᱚᱬᱮ ᱥᱤᱧ ᱢᱚᱬᱮ ᱧᱤᱫᱟᱹ ᱵᱚᱱ ᱫᱚᱦᱚᱼᱼ ᱨᱟᱹᱥᱠᱟᱹ ᱵᱟᱹᱲᱛᱤ ᱢᱮᱱᱟᱜ ᱛᱟᱵᱚᱱ ᱴᱷᱤᱠ ᱜᱮ ᱟᱫᱚ ᱩᱱᱠᱩ ᱫᱚᱼᱼ ᱟᱨ ᱱᱤᱛᱳᱜ ᱦᱚᱸ ᱨᱚᱲ ᱵᱟᱝ ᱟᱸᱡᱚᱜ ᱠᱟᱱᱟ ᱥᱮ ᱪᱮᱫ ᱟᱸᱡᱚᱢᱚᱜ ᱠᱟᱱᱟ ᱛᱚ ᱨᱚᱲ ᱟᱪᱪᱷᱟ ᱟᱪᱪᱷᱟ ᱦᱮᱸ ᱟᱪᱪᱷᱟ ᱴᱷᱤᱠ ᱜᱮᱭᱟ ᱦᱮᱸ ᱢᱟ ᱛᱟᱦᱞᱮ ᱞᱟᱹᱭ ᱢᱮ ᱪᱮᱫ
ᱩᱸ ᱞᱟᱹᱭ ᱫᱟᱹᱧ ᱞᱟᱹᱭ ᱛᱟᱦᱮᱱᱟ ᱦᱮᱸ ᱟᱯᱮ ᱥᱮᱫ ᱫᱚ ᱱᱟᱜ ᱠᱷᱟᱱ ᱪᱮᱫ ᱯᱟᱛᱟ ᱠᱚ ᱦᱩᱭᱩᱜ ᱜᱮᱭᱟ
ᱯᱟᱛᱟ ᱠᱚ ᱟᱞᱮ ᱥᱮᱫ ᱫᱚ ᱥᱤᱢᱞᱟᱹ ᱯᱟᱛᱟ ᱟᱸᱡᱚᱢ ᱵᱟᱲᱟ ᱟᱠᱟᱫᱟᱢ
ᱚ ᱥᱤᱞᱫᱟᱹ ᱯᱟᱛᱟ
ᱥᱤᱞᱫᱟᱹ ᱫᱚ ᱵᱟᱝ ᱥᱤᱢᱞᱟᱹ ᱥᱤᱢᱞᱟᱹ ᱯᱟᱛᱟ ᱦᱮᱸ ᱡᱷᱮᱸᱴ ᱵᱚᱸᱜᱟ ᱦᱩᱭᱩᱜᱼᱟ ᱚᱱᱟ ᱫᱚᱼᱼ
ᱳ ᱚᱱᱟ ᱫᱚ ᱵᱟᱹᱧ ᱟᱸᱡᱚᱢ ᱵᱟᱲᱟ ᱟᱠᱟᱫᱟ ᱱᱟᱜ ᱠᱷᱟᱱ ᱯᱳᱭᱞᱩ ᱜᱤᱧ ᱟᱸᱡᱚᱢ
ᱟᱪᱪᱷᱟ ᱚᱱᱟ ᱦᱚᱸ ᱟᱞᱮ ᱢᱤᱫᱴᱮᱱ ᱱᱚᱰᱮ ᱚᱱᱟ ᱫᱚᱼᱼ ᱥᱤᱵ ᱵᱚᱸᱜᱟ ᱤᱭᱟᱹ ᱛᱮ ᱜᱮ ᱦᱩᱭᱩᱜᱼᱟ ᱟᱨᱠᱤ ᱯᱩᱡᱟᱹ ᱫᱚ ᱟᱨᱠᱤ ᱛᱚ ᱚᱸᱰᱮ ᱜᱮᱭ ᱯᱚᱨᱚᱵᱽ ᱠᱚᱫᱚ ᱫᱤᱠᱩ ᱠᱚᱣᱟᱜ ᱠᱟᱱᱟ ᱟᱨᱠᱤ ᱟᱫᱚ ᱚᱱᱟ ᱨᱮ ᱜᱮ ᱟᱫᱚ ᱦᱚᱲ ᱠᱚ ᱦᱚᱸ ᱱᱮᱛᱟᱨ ᱫᱚ ᱚᱱᱟ ᱨᱮ ᱥᱟᱯᱲᱟᱣ ᱢᱟᱱᱮ ᱡᱚᱯᱲᱟᱣ ᱢᱮᱱᱟᱜ ᱠᱚᱣᱟ ᱟᱨᱠᱤ ᱟᱫᱚ ᱚᱱᱟ ᱥᱟᱶ ᱛᱮ ᱦᱚᱲ ᱠᱚᱼᱼ ᱠᱚ ᱦᱚᱸ ᱟᱞᱮ ᱱᱚᱣᱟ ᱠᱚ ᱚᱨᱠᱮᱥᱴᱟᱨ ᱠᱚ ᱛᱟᱦᱮᱱ ᱜᱮᱭᱟ ᱯᱟᱛᱟ ᱮᱱᱮᱡ ᱠᱚ ᱛᱟᱦᱚᱞᱮ ᱚᱱᱠᱟ ᱞᱮᱠᱟ ᱛᱮ ᱱᱤᱛᱚᱜ